ᱦᱮᱞᱚ, ᱦᱮᱸ ᱡᱚᱦᱟᱨ ᱜᱮ ᱜᱚᱝᱠᱮ ᱦᱮᱸ ᱜᱚᱝᱠᱮ ᱟᱸᱡᱚᱢᱚᱜ ᱠᱟᱱᱟ? ᱦᱳᱭ ᱟᱸᱡᱚᱢᱚᱜ ᱠᱟᱱᱟ ᱟᱫᱚ ᱢᱟᱱᱮ ᱦᱮᱸ ᱦᱳᱭᱛᱚ ᱚᱸᱰᱮ ᱚᱱᱟ ᱡᱟᱭᱜᱟ ᱠᱚ ᱴᱟᱣᱟᱨ ᱠᱚ ᱠᱟᱹᱡ ᱮ ᱰᱤᱥᱴᱟᱵᱮᱜ ᱛᱟᱵᱮᱱᱟᱭ᱾
ᱦᱩᱸ ᱟᱨ ᱦᱚᱸ ᱟᱵᱼᱟᱹᱵᱤᱱᱟᱜ ᱨᱚᱲ ᱦᱚᱸ ᱠᱟᱹᱴᱤᱜ ᱟᱹᱰᱤ ᱵᱷᱤᱛᱤᱨ ᱨᱮᱵᱤᱱ ᱨᱚᱲ ᱠᱟᱱ ᱞᱮᱠᱟ ᱟᱸᱡᱚᱢᱚᱜ ᱠᱟᱱᱟ᱾
ᱟᱪᱪᱷᱟ ᱟᱪᱪᱷᱟ ᱟᱫᱚ ᱱᱚᱜᱼᱚᱭ ᱟᱹᱭᱩᱵ ᱵᱮᱲᱟ ᱛᱚ ᱱᱚᱣᱟ ᱢᱮᱜᱷᱞᱟ ᱵᱮᱜᱷᱞᱟ ᱟᱵᱚᱣᱟᱜ ᱦᱮᱱᱟᱜᱼᱟ ᱟᱫᱚ, ᱚᱱᱟ ᱛᱮᱜᱮ ᱴᱟᱣᱟᱨ ᱠᱚ ᱠᱟᱹᱡ ᱮ ᱦᱚᱭᱛᱚ ᱰᱤᱥᱴᱟᱵ ᱫᱟᱭ᱾
ᱢᱟᱝ ᱜᱚᱝᱠᱮ ᱱᱚᱣᱟ ᱞᱟᱦᱟᱨᱮ ᱡᱟᱦᱟᱸ ᱞᱮᱠᱟᱢ ᱨᱚᱲ ᱠᱮᱫᱟ ᱩᱱ ᱫᱚ ᱵᱷᱟᱜᱤ ᱜᱮ ᱟᱸᱡᱚᱢᱚᱜ ᱠᱟᱱ ᱛᱟᱦᱮᱸᱜᱼᱟ᱾ ᱛᱚ ᱟᱹᱞᱤᱧ ᱟᱡ ᱟᱪᱪᱷᱟ ᱟᱪᱪᱷᱟ ᱟᱪᱪᱷᱟ ᱟᱹᱞᱤᱧᱟᱜᱮ ᱠᱟᱹᱴᱤᱜ ᱯᱨᱚᱵᱞᱮᱢ ᱧᱚᱜ ᱟᱠᱟᱱᱟ ᱜᱚᱢᱠᱮ ᱥᱟᱣᱩᱱᱰ ᱤᱥᱯᱤᱠᱟᱨ ᱴᱟᱜ᱾
ᱟᱪᱪᱷᱟ ᱟᱪᱪᱷᱟ᱾
ᱦᱮᱸ ᱦᱮᱸ, ᱚᱱᱟ ᱫᱟᱫᱟ ᱛᱚ ᱜᱚᱢᱠᱮ ᱡᱟᱦᱟᱸ ᱱᱤᱭᱮ ᱞᱟᱝ ᱨᱚᱯᱚᱲ ᱠᱟᱱ ᱛᱟᱦᱮᱜᱼᱟ᱾
ᱦᱳᱭ᱾
ᱛᱚ ᱱᱚᱣᱟ ᱡᱟᱦᱟᱸᱵᱤᱱ ᱠᱩᱠᱞᱤ ᱵᱤᱱ ᱫᱚᱦᱚ ᱞᱮᱫᱟ ᱟᱫᱚᱼᱼ ᱨᱚᱲ ᱨᱚᱲᱛᱮ ᱠᱟᱴᱟᱣ ᱠᱟᱴᱟᱣᱱᱟ ᱱᱚᱜ ᱱᱚᱣᱟ ᱜᱮ ᱠᱟᱹᱴᱤᱡ ᱞᱟᱹᱭ ᱥᱟᱸᱫᱷᱮ ᱵᱤᱱᱼᱼ
ᱛᱚ ᱛᱚᱠᱷᱚᱱ ᱠᱤ ᱱᱚᱜ ᱤᱭᱟᱹ ᱠᱟᱛᱷᱟ ᱫᱚ ᱱᱚᱜᱚ ᱱᱚᱝᱠᱟ ᱡᱮᱼᱼ ᱦᱩᱲᱳ ᱠᱚ ᱡᱚᱠᱷᱚᱱ ᱵᱚᱱ ᱨᱚᱦᱚᱭᱮᱫᱟ ᱦᱳᱭᱥᱮᱼᱼ ᱟᱫᱚ ᱱᱚᱣᱟ ᱦᱩᱲᱩ ᱨᱚᱦᱚᱭ ᱯᱚᱨᱮ ᱡᱟᱦᱟᱸᱼᱼ ᱜᱷᱟᱸᱥ ᱵᱟᱝ ᱮᱢᱚᱱ ᱞᱟᱹᱜᱤᱫ ᱡᱟᱦᱟ ᱨᱟᱱ ᱠᱚᱵᱚᱱ ᱮᱢᱟᱜ ᱜᱮᱭᱟ᱾ ᱟᱞᱮ ᱫᱚᱞᱮ ᱮᱢᱟᱜ ᱜᱮᱭᱟ ᱦᱳᱭᱥᱮ ᱜᱷᱟᱥ ᱡᱟᱛᱮ ᱟᱞᱚ ᱮᱢᱚᱱᱚᱜ ᱢᱟ ᱚᱱᱟᱼᱼ ᱨᱟᱱ ᱠᱚ ᱢᱟᱱᱮ ᱚᱱᱟ ᱨᱟᱱ ᱢᱟᱱᱮ ᱫᱟᱜ ᱞᱮᱠᱟ ᱨᱟᱱ ᱛᱚ ᱛᱟᱦᱚᱞᱮ ᱵᱟᱞᱤᱼᱼ ᱥᱟᱝ ᱮᱸ ᱢᱮᱥᱟ ᱠᱟᱛᱮᱜ ᱢᱟᱠᱷᱟᱣ ᱠᱟᱛᱮᱜ ᱟᱫᱚᱞᱮᱼᱼ ᱜᱚᱴᱟ ᱠᱷᱮᱛ ᱞᱮ ᱪᱷᱩᱲᱤᱭᱟ. ᱣ ᱜᱮᱭᱟ ᱦᱳᱭ᱾ ᱛᱟᱦᱚᱞᱮ ᱚᱱᱮ ᱚᱱᱠᱟ ᱡᱟᱦᱟ ᱢᱟᱱᱮ ᱜᱷᱟᱥᱼᱼ ᱠᱚ ᱵᱟᱝ ᱮᱢᱚᱱ ᱞᱟᱹᱜᱤᱫ ᱡᱟᱦᱟᱸ ᱨᱟᱱ ᱠᱚ ᱚᱱᱟ ᱠᱚᱫᱚ ᱟᱯᱮ ᱚᱱᱛᱮ ᱫᱚᱯᱮ ᱮᱢᱟᱜ ᱜᱮᱭᱟ ᱥᱮ ᱵᱟᱝ?
ᱦᱮᱸ ᱜᱚᱢᱠᱮ ᱮᱢᱟᱜ ᱜᱮᱭᱟᱞᱮ ᱚᱱᱟᱼᱼ ᱵᱟᱠᱷᱟᱱ ᱛᱚ ᱟᱹᱰᱤ ᱜᱮ ᱜᱷᱟᱥᱚᱜᱼᱟ ᱟᱨ ᱚᱱᱟᱼᱼ ᱦᱮᱲᱦᱮᱫ ᱥᱚᱢᱚᱭ ᱟᱹᱰᱤ ᱠᱚᱥᱴᱚ ᱛᱟᱨᱯᱚᱨᱮ ᱤᱨ ᱥᱳᱚᱢᱚᱭ ᱦᱚᱸ ᱟᱹᱰᱤᱜᱮ ᱤᱭᱟᱹᱜᱼᱟ᱾ ᱦᱚᱸ ᱦᱚᱸ ᱱᱚᱣᱟ ᱟᱞᱮ ᱦᱚᱸᱼᱼ ᱱᱚᱣᱟ ᱜᱷᱟᱥ ᱜᱚᱡ ᱜᱷᱟᱥ ᱜᱚᱡ ᱨᱟᱱ ᱠᱚᱫᱚᱞᱮ ᱮᱢ ᱵᱟᱲᱟᱜ ᱜᱮᱭᱟ᱾ ᱟᱨᱼᱼ
ᱠᱚᱢ ᱵᱮᱥᱤ᱾
ᱟᱨ ᱜᱚᱢᱠᱮ ᱦᱚᱜᱼᱚᱭ ᱡᱮᱼᱼ ᱫᱟᱜ ᱡᱟᱹᱯᱩᱫ ᱫᱤᱱ ᱱᱮᱛᱟᱨ ᱫᱤᱱ ᱫᱚᱼᱼ ᱛᱚ ᱦᱟᱹᱠᱩ ᱠᱚᱫᱚ ᱯᱮ ᱥᱟᱵ ᱥᱟᱵ ᱵᱟᱲᱟ ᱠᱚᱣᱟ ᱥᱮ ᱵᱟᱝ ᱱᱚᱣᱟᱼᱼ ᱫᱟᱜ ᱡᱟᱯᱩᱜ ᱨᱮᱼᱼ
ᱟᱫᱚ ᱦᱳᱭ ᱜᱚᱝᱠᱮ ᱱᱚᱜᱚᱭ ᱡᱮᱢᱚᱱ ᱱᱚᱜ ᱠᱤᱪᱷᱩ ᱫᱤᱱ ᱞᱟᱦᱟᱼᱼ ᱫᱚᱢᱮᱜᱮ ᱫᱟᱜ ᱵᱟᱲᱟ ᱠᱮᱫᱟᱭ ᱱᱤᱛᱚᱜ ᱫᱚ ᱱᱤᱛᱚᱜ ᱫᱚ ᱚᱱᱠᱟ ᱫᱚ ᱩᱱᱟ. ᱜ ᱫᱚ ᱵᱟᱭ ᱫᱟᱜ ᱮᱫᱟ ᱦᱳᱭᱥᱮ᱾ ᱛᱚ ᱚᱱᱮ ᱫᱟᱜ ᱵᱟᱲᱟ ᱠᱮᱫᱟᱭ ᱩᱱᱫᱚ ᱢᱟᱱᱮ ᱵᱟᱹᱫᱽ ᱵᱟᱹᱭᱦᱟᱹᱲ ᱠᱚ ᱨᱮ ᱫᱚᱢᱮᱜᱮ ᱫᱟᱜ ᱞᱤᱡᱤᱜ ᱠᱟᱱ ᱛᱟᱦᱮᱸᱫᱼᱼ ᱦᱳᱭ ᱟᱨ ᱛᱟᱦᱚᱞᱮ ᱚᱱᱟ ᱠᱚᱨᱮ ᱜᱮ ᱦᱟᱠᱩ ᱠᱚ ᱢᱟᱱᱮ ᱡᱟᱹᱞᱤ ᱵᱟᱲᱟ ᱦᱩᱭᱩᱜ ᱠᱟᱱ ᱛᱟᱦᱮᱸᱫ᱾ ᱥᱮ ᱦᱟᱹᱠᱩ ᱥᱟᱵ ᱞᱟᱹᱜᱤᱫ ᱡᱟᱦᱟᱸ ᱦᱟᱹᱠᱩ ᱥᱟᱵ ᱯᱟᱴᱟ ᱠᱚᱼᱼ ᱡᱟᱦᱟᱸ ᱜᱷᱩᱱᱤ ᱠᱚᱵᱚᱱ ᱢᱮᱱ ᱠᱮᱭᱟ ᱦᱳᱭᱥᱮᱼᱼ ᱜᱩᱱᱤ ᱠᱚᱚᱨ ᱦᱳᱭ ᱛᱟᱨ ᱢᱚᱥᱟᱨᱤ ᱠᱚ ᱪᱷᱟᱠᱤ ᱡᱟᱞ ᱠᱚ ᱚᱱᱟ ᱠᱚᱞᱮ ᱮᱰᱟᱣ ᱵᱟᱲᱟ ᱠᱟᱜ ᱠᱟᱱ ᱛᱟᱦᱮᱸᱱᱟ ᱟᱨᱠᱤᱼᱼ
ᱟᱪᱪᱷᱟ ᱛᱟᱦᱚᱞᱮ ᱜᱚᱝᱠᱮᱼᱼ ᱪᱤᱞ ᱪᱤᱞ ᱞᱮᱠᱟ ᱪᱤᱞ ᱪᱤᱞᱮ ᱦᱟᱠᱚ ᱵᱤᱥᱤ ᱠᱚ ᱡᱷᱟᱞᱤᱜᱟ? ᱟᱯᱮ ᱚᱱᱟ ᱫᱷᱟᱨᱮ ᱫᱚ ᱧᱟᱢᱚᱜ ᱟᱠᱚ ᱟᱨᱠᱤ
ᱦᱳᱭ ᱟᱫᱚ ᱟᱞᱮ ᱱᱚᱣᱟ ᱠᱚᱨᱮ ᱫᱚ ᱚᱱᱟ ᱵᱟᱹᱫᱽ ᱵᱟᱹᱭᱦᱟᱹᱲ ᱠᱚᱨᱮ ᱫᱚᱼᱼ ᱵᱮᱥᱤ ᱱᱚᱣᱟ ᱤᱭᱟᱹ ᱦᱟᱠᱩ ᱠᱚ ᱧᱟᱢ ᱵᱟᱲᱟᱜ ᱜᱮᱭᱟ ᱱᱚᱣᱟ ᱯᱩᱴᱷᱤ ᱰᱟᱹᱲᱠᱟᱹᱼᱼ ᱜᱟᱹᱲᱟᱹᱭ ᱠᱚ ᱛᱟᱨᱯᱚᱨ ᱱᱩᱠᱩ ᱡᱟᱦᱟᱸᱭᱼᱼ ᱤᱭᱟᱹ ᱩᱱᱠᱩ ᱫᱩᱲᱤ ᱦᱟᱠᱩ ᱠᱚ ᱦᱚᱯᱚᱱ ᱦᱚᱯᱚᱱ ᱠᱚ ᱩᱱᱠᱩᱼᱼ ᱦᱟᱠᱳ ᱠᱚ ᱧᱟᱢ ᱵᱟᱲᱟᱜ ᱜᱮᱭᱟ ᱠᱚ ᱵᱤᱥᱤ ᱟᱨᱠᱤ ᱟᱨ ᱵᱤᱥᱤ ᱫᱚ ᱱᱩᱠᱩ ᱯᱩᱴᱷᱤ ᱦᱟᱠᱩᱼᱼ ᱠᱚ ᱥᱮ, ᱱᱩᱠᱩ ᱰᱟᱹᱲᱠᱟᱹ ᱨᱮᱨᱮᱡ ᱱᱩᱠᱩ ᱠᱚ ᱜᱮ ᱵᱮᱥᱤ ᱠᱚ ᱧᱟᱢᱚᱜᱼᱟ᱾ ᱟᱨ ᱛᱟᱦᱚᱞᱮ ᱜᱚᱝᱠᱮ ᱟᱯᱮ, ᱟᱯᱮ ᱥᱮᱫ ᱫᱚ ᱪᱮᱞᱮ ᱦᱟᱠ ᱦᱟᱹᱠᱩ ᱵᱤᱥᱤ ᱠᱚ ᱧᱟᱢᱚᱜ ᱜᱮᱭᱟ, ᱟᱨ ᱦᱟᱹᱠᱩ ᱠᱚᱫᱚ ᱯᱮ ᱥᱟᱵ ᱵᱟᱲᱟ ᱠᱚᱜᱮᱭᱟ ᱥᱮ ᱵᱟᱝ?
ᱟᱞᱮ ᱢᱟ ᱥᱟᱵ ᱵᱟᱲᱟ ᱜᱮ,
ᱱᱚᱣᱟ ᱡᱟᱹᱯᱩᱫ ᱠᱚᱨᱮᱫ ᱫᱚ ᱯᱟᱴᱟ ᱠᱚᱞᱮ ᱚᱰᱟᱣ ᱵᱟᱲᱟᱭᱟ᱾
ᱟᱪᱪᱷᱟ,
ᱯᱟᱴᱟ, ᱜᱷᱩᱱᱤ, ᱱᱚᱣᱟ ᱢᱚᱥᱟᱨᱤ ᱠᱚ, ᱛᱟᱨᱯᱚᱨᱮ ᱦᱟᱹᱠᱩ ᱠᱚᱫᱚ ᱱᱩᱠᱩ, ᱞᱮᱸᱡᱨᱟ, ᱜᱟᱹᱲᱟᱹᱭ ᱟᱨ ᱵᱩᱸᱵᱩᱡ ᱫᱩᱲᱤ ᱟᱨ ᱯᱩᱴᱷᱤ ᱠᱚ ᱯᱩᱴᱷᱤ ᱱᱩᱠᱩ, ᱱᱮᱲᱦᱮᱫ ᱠᱚᱫᱚ ᱟᱞᱮᱥᱮᱫ ᱫᱚ ᱵᱟᱠᱚ ᱧᱟᱢᱚᱜᱼᱟ, ᱩᱱᱠᱩ ᱠᱚᱢ ᱜᱮ ᱟᱨ ᱩᱱᱠᱩ ᱢᱟᱹᱜᱽᱨᱤ ᱦᱚᱸ ᱵᱟᱠᱚ, ᱵᱟᱠᱚ ᱧᱟᱢᱚᱜ ᱜᱮᱭᱟ᱾
ᱟᱪᱪᱷᱟ, ᱟᱪᱪᱷᱟ
ᱢᱟᱱᱮ ᱠᱚᱢ ᱜᱮ ᱧᱟᱢᱚᱜ ᱠᱚ, ᱱᱩᱠᱩ ᱠᱚᱜᱮ ᱵᱤᱥᱤ ᱠᱚ ᱧᱟᱢᱚᱜᱼᱟ, ᱟᱨ ᱡᱮᱢᱚᱱ ᱜᱟᱰᱟ ᱠᱚᱨᱮ ᱫᱚ, ᱠᱟᱹᱨᱥᱤᱞᱟ, ᱠᱟᱹᱨᱥᱮᱞᱟ ᱠᱚ ᱧᱟᱢᱚᱜ ᱜᱮᱭᱟ ᱚᱱᱛᱮ?
ᱩᱱᱠᱩ ᱫᱚ ᱪᱮᱫᱞᱮᱠᱟᱱ ᱦᱟᱹᱠᱩ ᱮᱱᱠᱷᱟᱱ ᱵᱟᱞᱤᱧ ᱵᱩᱡ ᱫᱟᱲᱮᱭᱟᱫᱟ ᱥᱮ, ᱚᱱᱠᱟᱱ ᱧᱩᱛᱩᱢ ᱠᱚᱫᱚ ᱵᱟᱹᱞᱤᱧ ᱟᱸᱡᱚᱢ ᱵᱟᱲᱟ ᱟᱠᱟᱟᱜᱼᱟ, ᱟᱨᱠᱤ ᱡᱟᱦᱟᱸ ᱧᱩᱛᱩᱢ ᱠᱤᱱ ᱞᱟᱹᱭᱠᱮᱜᱼᱟ,
ᱟᱪᱪᱷᱟ, ᱠᱟᱨᱥᱤᱞᱟ ᱫᱚ ᱜᱚᱝᱠᱮ ᱱᱩᱠᱩ ᱤᱭᱟᱹ ᱞᱮᱠᱟᱜᱮ, ᱢᱚᱪᱟ ᱠᱚ ᱠᱟᱹᱪ ᱪᱷᱩᱪᱟᱹ ᱪᱷᱩᱪᱟᱹ ᱛᱟᱠᱚ, ᱢᱟᱱᱮ ᱟᱹᱰᱤ ᱡᱮᱞᱮᱧ ᱜᱮ ᱟᱨ ᱢᱚᱴᱟ ᱜᱮᱠᱚ ᱦᱟᱨᱟᱜᱼᱟ, ᱩᱝᱠᱩ ᱫᱚ ᱩᱝᱠᱩ ᱫᱚ ᱜᱟᱰᱟ ᱠᱚᱨᱮ ᱠᱚ ᱧᱟᱢᱚᱜᱼᱟ᱾ ᱱᱚᱣᱟ ᱵᱟᱹᱫᱽ, ᱵᱟᱹᱫ ᱵᱟᱹᱭᱦᱟᱹᱲ ᱠᱚᱨᱮ ᱫᱚ ᱩᱱᱠᱩ ᱫᱚ ᱵᱟᱝ ᱵᱟᱹᱵᱤᱱ ᱧᱟᱢ ᱠᱚᱣᱟ᱾ ᱩᱱᱠᱩ ᱫᱚ ᱵᱟᱝ ᱜᱟᱰᱟ ᱠᱚᱨᱮ ᱜᱮ,
ᱟᱪᱪᱷᱟ ᱟᱪᱪᱷᱟ, ᱟᱫᱚ ᱩᱱᱠᱩ ᱦᱟᱹᱠᱩ ᱫᱚ ᱟᱫᱚ, ᱢᱟᱱᱮ ᱟᱸᱡᱚᱢ ᱜᱮ ᱦᱩᱭᱛᱚ ᱵᱟᱝ ᱦᱩᱭ ᱟᱠᱟᱱᱟ ᱱᱚᱣᱟ ᱠᱚᱨᱮ ᱫᱚ᱾ ᱦᱳᱭ ᱥᱮ,
ᱦᱮᱸ
ᱮᱢ ᱵᱟᱲᱟ ᱵᱟᱝ ᱦᱩᱭ ᱟᱠᱟᱱᱟ, ᱟᱨ ᱧᱮᱞ ᱵᱟᱲᱟ ᱦᱚᱸ ᱚᱱᱠᱟ ᱦᱚᱸᱛᱚ ᱵᱟᱝ᱾ ᱟᱫᱚ ᱡᱟᱦᱟᱸ ᱜᱚᱝᱠᱮ ᱚᱭ ᱡᱮ ᱡᱚᱠᱷᱚᱱ ᱦᱩᱲᱩ ᱠᱚ ᱡᱚᱠᱷᱚᱱ ᱵᱚᱱ ᱦᱮᱡ ᱵᱟᱲᱟᱭ ᱜᱮᱭᱟᱢ ᱠᱚᱫᱚ ᱯᱮ ᱧᱟᱢ ᱵᱟᱲᱟ ᱠᱚᱣᱟ ᱥᱮ ᱵᱟᱝ, ᱟᱨ ᱥᱟᱵ ᱵᱟᱲᱟ ᱠᱚᱜᱮᱭᱟ ᱥᱮ ᱥᱮ ᱵᱟᱝ
ᱪᱮᱞᱮ?
ᱩᱱ ᱡᱚᱠᱷᱚᱱ ᱦᱳᱲᱳ ᱠᱚ ᱡᱚᱠᱷᱚᱱ ᱵᱚᱱ ᱦᱮᱲᱦᱮᱫ ᱜᱮᱭᱟ ᱥᱮ,
ᱦᱮᱸ
ᱮᱸ ᱟᱫᱚ ᱛᱟᱦᱞᱮ ᱱᱚᱜᱼ ᱱᱚᱣᱟ ᱥᱚᱢᱚᱭ ᱦᱮᱲᱦᱮᱫ ᱦᱮᱲᱦᱮᱫ ᱛᱮ, ᱢᱟᱱᱮ ᱦᱟᱹᱠᱩ ᱠᱚ ᱟᱫᱚ ᱯᱮ ᱧᱟᱢ ᱵᱟᱲᱟ ᱠᱚᱣᱟ ᱥᱮ ᱵᱟᱝ? ᱟᱨ ᱥᱟᱵ ᱵᱟᱲᱟ ᱠᱚᱣᱟ ᱯᱮ ᱥᱮ ᱵᱟᱝ?
ᱦᱳᱭ ᱜᱚᱝᱠᱮ, ᱧᱟᱢ ᱵᱟᱲᱟ ᱜᱮ ᱟᱨ ᱥᱟᱵ ᱦᱚᱸᱞᱮ ᱥᱟᱵ ᱵᱟᱲᱟ ᱠᱚᱣᱟ᱾ ᱟᱨ ᱩᱱ ᱥᱚᱢᱚᱭ ᱡᱮᱢᱚᱱ ᱨᱚᱠᱚᱡ ᱜᱚᱸᱜᱟ ᱠᱚ ᱵᱤᱥᱤ ᱠᱚ ᱧᱮᱞ ᱧᱟᱢᱚᱜᱼᱟ, ᱩᱱ ᱥᱚᱢᱚᱭ ᱫᱚ,
ᱠᱚ ᱦᱚᱭ
ᱦᱮᱸ ᱟᱨ, ᱟᱨ, ᱟᱨ ᱩᱱᱠᱩ ᱠᱟᱴᱠᱚᱢ ᱠᱚ,
ᱮᱠ ᱱᱟᱯ
ᱠᱟᱴ ᱠᱟᱴᱠᱚᱢ ᱫᱚ ᱜᱚᱢ ᱜᱚᱢᱠᱮ, ᱟᱹᱰᱤ ᱡᱳᱨ ᱨᱤᱫ ᱠᱟᱛᱮ ᱠᱚ ᱥᱤᱵᱤᱞ ᱫᱚ᱾
ᱦᱳᱭ, ᱦᱳᱭ
ᱜᱚᱢᱠᱮ, ᱛᱚᱵᱮ ᱫᱚ, ᱟᱞᱮ ᱥᱮᱫ ᱫᱚᱭᱟ ᱵᱟᱨ ᱨᱚᱠᱚᱢ ᱠᱟᱴᱠᱚᱢ, ᱫᱷᱤᱨᱤ ᱠᱟᱴᱠᱚᱢ ᱟᱨ ᱵᱟᱹᱫᱽ ᱠᱟᱴᱠᱚᱢ,
ᱛᱚ ᱵᱟᱹᱫᱽ ᱠᱟᱴᱠᱚᱢ ᱦᱚᱸᱞᱮ ᱡᱚᱢ ᱠᱚᱣᱟ, ᱫᱷᱤᱨᱤ ᱠᱟᱴᱠᱚᱢ ᱞᱮ ᱡᱚᱢ ᱠᱚᱣᱟ᱾ ᱟᱯᱮ ᱚᱱᱛᱮ ᱫᱚ ᱪᱮᱫ ᱞᱮᱠᱟ?
ᱟᱫᱚ ᱜᱚᱝᱠᱮ ᱱᱚᱭ ᱡᱟᱦᱟᱸ ᱦᱩᱲᱩ ᱦᱮᱲᱦᱮᱫ ᱥᱚᱢᱚᱭ ᱡᱟᱦᱟᱸ ᱦᱟᱹᱠᱩ ᱠᱚ ᱧᱟᱢᱚᱜ ᱜᱮᱭᱟ, ᱟᱫᱚ ᱱᱩᱠᱩ ᱫᱚ ᱡᱮᱢᱚᱱᱚᱱᱮ ᱦᱟᱹᱠᱩ ᱫᱚ ᱩᱱᱠᱩ ᱯᱩᱴᱷᱤ ᱱᱩᱠᱩ ᱜᱟᱬᱟᱹᱭ ᱟᱨ ᱢᱟᱱᱮ ᱚᱱᱟ ᱜᱤᱰᱭᱟᱹᱵᱚᱨ ᱢᱤᱫᱵᱟᱨ ᱚᱱᱠᱟ ᱥᱩᱞᱠᱚ ᱛᱟᱢᱟᱱᱮ ᱩᱰᱩᱠᱚᱜ ᱜᱮᱭᱟ ᱠᱚ ᱛᱮ, ᱟᱫᱚ ᱦᱳᱭ ᱟᱨ ᱵᱮᱥᱤᱨ ᱵᱷᱟᱜᱽ ᱫᱚ ᱱᱩᱠᱩ ᱨᱚᱠᱚᱡ ᱜᱚᱸᱜᱷᱟ ᱠᱟᱛᱞᱟ, ᱩᱱᱠᱩ ᱠᱚ ᱧᱟᱢᱚᱜ ᱜᱮᱭᱟ᱾ ᱟᱨ ᱩᱱᱠᱩ ᱢᱟᱱᱮ ᱠᱟᱴᱠᱚᱢ ᱠᱚᱦᱚᱸ ᱫᱚᱢᱮ ᱜᱮ ᱠᱚ ᱧᱟᱢᱚᱜ-ᱟ ᱟᱨᱠᱤ, ᱢᱟᱱᱮ ᱠᱷᱩᱵ ᱵᱮᱥᱤ ᱜᱮᱠᱚ ᱧᱟᱢᱚᱜ ᱜᱮᱭᱟ ᱟᱨᱠᱤ ᱠᱟᱴᱠᱚᱢ ᱠᱚ ᱟᱨ ᱛᱟᱦᱚᱞᱮ ᱩᱱᱠᱩ ᱠᱟᱴᱠᱚᱢ, ᱠᱚᱞᱮ ᱥᱟᱵ ᱟᱹᱜᱩ ᱠᱚᱣᱟ ᱟᱨ ᱡᱟᱦᱟᱸ ᱠᱟᱛᱷᱟ ᱵᱮᱱ ᱞᱟᱹᱭ ᱠᱮᱫᱟ ᱚᱱᱟ ᱫᱷᱤᱨᱤ ᱠᱟᱴᱠᱚᱢ, ᱥᱮ ᱵᱟᱹᱫᱽ ᱠᱟᱴᱠᱚᱢ, ᱟᱫᱚ ᱚᱱᱟ ᱫᱚ ᱦᱩᱭᱩᱜ ᱠᱟᱱᱟ ᱫᱷᱤᱨᱤ ᱠᱟᱴᱠᱚᱢ ᱫᱚ ᱟᱞᱮᱥᱮᱫ ᱫᱚ ᱠᱷᱩᱵ ᱠᱚᱢ ᱠᱚ ᱧᱟᱢᱚᱜ ᱜᱮᱭᱟ ᱦᱳᱭ ᱥᱮ᱾ ᱢᱟᱱᱮ ᱟᱹᱰᱤ ᱜᱮ ᱠᱚᱢ, ᱟᱨ ᱵᱮᱥᱤᱨ ᱵᱷᱟᱜᱽ ᱫᱚ ᱱᱚᱣᱟ ᱵᱟᱹᱫᱽ ᱠᱟᱴ ᱠᱚᱢ ᱞᱮ ᱥᱟᱵ ᱵᱟᱲᱟ ᱠᱚᱣᱟ ᱟᱨᱠᱤ ᱛᱟᱦᱚᱞᱮ, ᱜᱚᱝᱠᱮ ᱟᱯᱮ ᱥᱮᱫ ᱫᱚ ᱱᱚᱝ ᱠᱩ ᱫᱷᱤᱨᱤ ᱠᱟᱴᱠᱚᱢ ᱜᱮ ᱫᱚᱢᱮ ᱠᱚ ᱧᱟᱢᱚᱜ ᱜᱮᱭᱟ ᱥᱮ ᱪᱮᱫ᱾
ᱟᱞᱮ ᱥᱮᱫ ᱫᱚ ᱜᱚᱢᱠᱮ, ᱧᱟᱢ ᱫᱚᱠᱚ ᱧᱟᱢᱚᱜ-ᱟ ᱵᱮᱥᱤ ᱫᱚ ᱵᱟᱝ, ᱚᱱᱠᱟ ᱢᱟᱱᱮ ᱵᱟᱹᱫᱽ ᱠᱟᱴᱠᱚᱢ ᱠᱷᱚᱱ ᱫᱚ ᱠᱚᱢ ᱜᱮᱭᱟ ᱢᱟᱱᱮ ᱵᱟᱹᱫᱽ ᱠᱟᱴᱠᱚᱢ ᱜᱮ ᱵᱤᱥᱤᱭ ᱟᱞᱮ ᱥᱮ ᱦᱚᱸ, ᱟᱫᱚ ᱫᱷᱤᱨᱤ ᱠᱟᱴᱠᱚᱢ ᱠᱚᱧ ᱧᱟᱢ ᱧᱚᱜᱚᱜ ᱜᱮᱭᱟ, ᱚ ᱫᱷᱤᱨᱤ ᱠᱟᱴᱠᱚᱢ ᱫᱚ ᱵᱟᱹᱫ ᱠᱚᱨᱮ ᱠᱷᱩᱵ ᱠᱚᱢ ᱵᱟᱹᱱᱩᱜ-ᱟ᱾ ᱟᱞᱮ ᱥᱮᱫ ᱫᱚ ᱜᱟᱰᱟ ᱢᱮᱱᱟᱜᱼᱟ ᱛᱚ, ᱜᱟᱰᱟ ᱠᱚᱨᱮ᱾ ᱫᱷᱤᱨᱤ ᱠᱟᱴᱠᱚᱢ ᱫᱚᱠᱚ ᱧᱟᱢ ᱵᱟᱲᱟᱜ-ᱟ ᱵᱮᱥᱤ ᱫᱚ᱾
ᱟᱪᱪᱷᱟ ᱟᱪᱪᱷᱟ,
ᱟᱨ ᱡᱮᱢᱚᱱ ᱫᱷᱤᱨᱤ ᱰᱟᱵᱚᱜ ᱫᱚ ᱠᱟᱴᱠᱚᱢ ᱫᱚ, ᱟᱞᱮ ᱫᱚᱞᱮ ᱨᱤᱫ ᱠᱚᱣᱟᱞᱮ, ᱛᱟᱯᱚᱨᱮ ᱩᱛᱩ ᱦᱚᱸᱞᱮ ᱩᱛᱩ ᱠᱚᱣᱟ᱾ ᱟᱯᱮ ᱥᱮᱫ ᱫᱚ ᱩᱛᱩ ᱠᱚ ᱥᱮ ᱪᱮᱫᱠᱟ, ᱩᱛᱩ ᱠᱚᱫᱚ ᱩᱛᱩ ᱠᱚᱜᱮᱭᱟ ᱥᱮ, ᱨᱤᱫ
ᱦᱳᱭ ᱜᱚᱢᱠᱮ, ᱟᱫᱚ ᱠᱟᱴᱠᱚᱢ ᱠᱚᱫᱚ ᱟᱞᱮᱥᱮᱫ ᱫᱚ ᱢᱟᱱᱮ, ᱨᱤᱫ ᱦᱚᱸ ᱟᱹᱰᱤ ᱪᱮᱨᱦᱨᱟ ᱠᱚ ᱵᱩᱡᱷᱟᱹᱜ ᱜᱮᱭᱟ ᱦᱳᱭᱥᱮ᱾ ᱟᱨ, ᱩᱛᱩ ᱦᱚᱸᱞᱮ ᱩᱛᱩ ᱵᱟᱲᱟ ᱠᱚᱜᱮᱭᱟ ᱡᱮ ᱵᱷᱟᱹᱜᱤ ᱴᱷᱤᱠ ᱪᱟᱞᱟᱣ ᱵᱟᱲᱟ ᱠᱟᱛᱮᱫ ᱦᱳᱭ ᱥᱮ, ᱟᱫᱚ ᱩᱛᱩ ᱦᱚᱸᱞᱮ ᱩᱛᱩ ᱠᱚᱣᱟ ᱟᱫᱚ, ᱵᱚᱞᱮ ᱪᱮᱫ ᱠᱚᱣᱟᱛᱮᱫ ᱫᱚ ᱩᱱᱟᱹᱜ ᱡᱩᱛ ᱫᱚ ᱵᱟᱠᱚ ᱵᱩᱡᱷᱟᱹᱜ-ᱟ᱾ ᱡᱟᱦᱟᱸ ᱯᱮᱸᱭᱟᱡᱽ ᱠᱚ ᱵᱟᱴᱱᱟ ᱠᱚ ᱟᱛᱮᱫ ᱦᱚᱭ ᱥᱮ, ᱚᱱᱟᱱᱮ ᱟᱸᱡᱮᱫ ᱠᱚᱣᱟ ᱚᱱᱟᱜᱮ ᱟᱹᱰᱤ ᱪᱮᱦᱨᱟ ᱵᱩᱡᱷᱟᱹᱜ ᱟᱠᱚ᱾ ᱟᱨ ᱵᱟᱠᱷᱟᱱ ᱱᱚᱣᱟ ᱡᱟᱦᱟᱸ ᱥᱟᱨᱡᱚᱢ ᱥᱟᱠᱟᱢ ᱨᱮ ᱡᱟᱦᱟᱸ ᱵᱚᱱ ᱞᱟᱫ ᱠᱚᱣᱟ, ᱱᱚᱣᱟ ᱦᱚᱸ ᱟᱹᱰᱤ ᱪᱮᱦᱨᱟ ᱠᱚ ᱥᱤᱵᱤᱞᱟ ᱟᱨᱠᱤ, ᱟᱯᱮᱥᱮᱫ ᱫᱚ ᱢᱟᱱᱮ ᱪᱮᱫ ᱞᱮᱠᱟ ᱯᱮ ᱡᱚᱢ ᱠᱚᱣᱟ?
ᱟᱞᱮᱥᱮᱫ ᱦᱚᱸ, ᱩᱛᱩ ᱠᱚᱣᱟᱞᱮ ᱟᱨᱦᱚ
ᱛᱚ ᱩᱛᱩ ᱫᱚ ᱚᱱᱠᱟ ᱜᱮ, ᱦᱟᱞᱠᱟᱞᱠᱟᱞ ᱨᱟᱥᱤ ᱠᱚᱣᱟ, ᱟᱨ ᱦᱩᱭᱩᱜ ᱫᱚᱢ ᱵᱟᱲᱟᱭ ᱜᱮᱭᱟ ᱛᱚ ᱚᱱᱟ? ᱯᱮᱸᱭᱟᱡᱽ ᱠᱚ ᱮᱢ ᱠᱟᱛᱮᱫ᱾ ᱚᱻ ᱯᱮᱸᱭᱟᱡᱽ ᱢᱟᱹᱨᱤᱪ ᱠᱚ, ᱵᱩᱞᱩᱝ ᱠᱚ ᱨᱟᱹᱥᱩᱱ ᱠᱚ ᱮᱢ ᱠᱟᱛᱮᱜ ᱮᱸ ᱦᱟᱞᱠᱟ ᱡᱤᱨᱟᱹ ᱠᱚ᱾
ᱩᱸ᱾
ᱚᱱᱟᱢ ᱫᱷᱩᱨᱟᱹᱣ ᱜᱚᱫ ᱠᱟᱠᱚᱣᱟ ᱛᱟᱨᱯᱚᱨᱮ ᱨᱤᱫ ᱯᱚᱨ ᱦᱟᱞᱠᱟ ᱥᱩᱱᱩᱢ, ᱛᱩᱲᱤ ᱥᱩᱱᱩᱢ ᱮᱢ ᱠᱟᱛᱮᱫ ᱵᱚᱱ ᱢᱟᱠᱷᱟᱣ ᱠᱟᱠᱚᱣᱟ᱾
ᱟᱪᱪᱷᱟ ᱟᱪᱪᱷᱟ᱾
ᱱᱚᱣᱟ ᱫᱚ ᱟᱹᱰᱤ ᱟᱹᱰᱤ ᱡᱩᱛ ᱠᱚ ᱥᱤᱵᱤᱞᱟ ᱚᱠᱟᱨᱮ ᱨᱤᱫ ᱠᱟᱛᱮᱫ ᱜᱮ ᱟᱹᱞᱤᱧ ᱫᱚ, ᱩᱛᱩ ᱠᱷᱚᱱᱟᱜ ᱫᱚ ᱨᱤᱫ ᱜᱮ ᱟᱹᱰᱤ ᱥᱤᱵᱤᱞ ᱞᱤᱧᱟᱹ᱾
ᱟᱪᱪᱷᱟ᱾
ᱛᱚ, ᱚᱱᱟᱛᱮ ᱨᱤᱫ ᱜᱮ ᱵᱤᱥᱤ ᱞᱤᱧ ᱚᱲᱟᱜ, ᱚᱲᱟᱜ ᱠᱚᱨᱮᱞᱤᱧ ᱡᱚᱢ ᱵᱟᱲᱟᱭ ᱜᱮᱭᱟ ᱨᱤᱫ ᱠᱚ, ᱩᱛᱩ ᱠᱷᱚᱱᱟᱜ ᱫᱚ ᱟᱨᱠᱤ᱾
ᱦᱳᱭ, ᱟᱫᱚ ᱨᱤᱫ ᱜᱮ ᱢᱟᱱᱮ ᱠᱟᱺᱡ ᱥᱤᱵᱤᱞ ᱧᱚᱜ ᱵᱩᱡᱷᱟᱹᱜ ᱟᱫᱚ ᱢᱟᱱᱮ ᱡᱚᱢ ᱛᱮᱢᱟ ᱮᱠᱫᱚᱢ ᱢᱚᱡᱟ ᱠᱚ ᱯᱷᱟᱨᱪ ᱪᱟ ᱜᱮ ᱟᱫᱚ ᱵᱩᱡᱷᱟᱹᱣᱟ᱾ ᱦᱳᱭ, ᱱᱚᱣᱟ ᱠᱷᱟᱛᱤᱨ ᱟᱫᱚ ᱨᱤᱫ ᱜᱮ ᱟᱹᱰᱤ ᱡᱩᱛ ᱵᱩᱡᱷᱟᱹᱜ ᱜᱮᱭᱟ ᱟᱨᱠᱤ᱾
ᱦᱳᱭ᱾
ᱟᱨ, ᱟᱨ ᱜᱚᱝᱠᱮ ᱩᱝᱠᱩ ᱡᱟᱦᱟᱸᱭ ᱦᱟᱹᱠᱩ ᱠᱚ ᱡᱟᱦᱟᱸᱭ ᱠᱚ ᱥᱟᱵ ᱵᱟᱲᱟ ᱦᱩᱭᱩᱜ ᱜᱮᱭᱟ ᱚᱱᱟ ᱥᱚᱢᱚᱭ᱾ ᱩᱝᱠᱩ ᱦᱟᱹᱠᱩ ᱫᱚ ᱟᱫᱚ ᱯᱮ ᱪᱤᱠᱟᱹ ᱠᱚᱜᱮᱭᱟ ᱢᱟᱱᱮ? ᱱᱚᱝᱠᱟ ᱨᱟᱯᱟᱜ ᱠᱟᱛᱮᱫ ᱯᱮ ᱥᱤᱯᱤ ᱠᱚᱣᱟ ᱥᱮ? ᱞᱟᱫ ᱠᱚᱣᱟ ᱯᱮ ᱥᱮ ᱚᱝᱠᱟ ᱥᱮ ᱩᱛᱩ ᱠᱚᱣᱟ ᱯᱮ?
ᱦᱟᱹᱠᱩ?
ᱦᱳᱭ᱾
ᱦᱟᱠᱩ ᱫᱚ ᱜᱚᱢᱠᱮ ᱡᱮᱢᱚᱱ ᱢᱟᱱᱮ ᱠᱟᱺᱡ ᱫᱷᱟᱹᱨ ᱧᱚᱜ ᱡᱩᱫᱤ ᱠᱚ ᱦᱩᱭᱩᱜ-ᱟ, ᱛᱟᱦᱞᱮ ᱩᱛᱩ ᱠᱚᱣᱟᱞᱮ᱾ ᱟᱨ ᱡᱩᱫᱤ ᱠᱟᱺᱡ ᱠᱚᱢ ᱧᱚᱜ ᱠᱚ ᱡᱟᱹᱞᱤᱭᱮᱱᱟ ᱛᱟᱞᱦᱮ ᱞᱟᱫ ᱠᱚᱣᱟᱞᱮ ᱩᱱᱠᱩ ᱫᱚ, ᱩᱛᱩ ᱢᱟ ᱵᱟᱠᱚ ᱜᱟᱱᱚᱜ᱾ ᱢᱟᱱᱮ, ᱦᱮᱸ ᱩᱱᱝᱠᱩ ᱫᱚ ᱞᱟᱜ ᱜᱚᱫ ᱠᱟᱠᱚᱣᱟᱞᱮ ᱟᱨ ᱫᱚᱢᱮ ᱟᱢᱫᱟ ᱜᱮᱠᱚ ᱡᱷᱟᱞᱤᱜ-ᱟ ᱜᱚᱢᱠᱮ ᱩᱝᱠᱩ ᱫᱚ᱾ ᱨᱚᱦᱚᱲ ᱠᱚᱜᱮᱭᱟᱞᱮ ᱟᱻ ᱟᱨ ᱢᱟᱱᱮ ᱡᱟᱹᱯᱩᱫ ᱥᱚᱢᱚᱭ ᱢᱟ ᱫᱚᱢᱮ ᱠᱚ ᱡᱷᱟᱹᱞᱤᱜ-ᱟ ᱥᱮ ᱢᱟᱱᱮ ᱵᱟᱨᱭᱟ ᱯᱮᱭᱟ ᱜᱷᱟᱹᱴᱤ ᱠᱚᱨᱮᱞᱮ ᱟᱰᱟᱣ ᱠᱟᱜ-ᱟ᱾ ᱛᱚ ᱟᱨ ᱡᱷᱟᱹᱞᱤ ᱦᱚᱸ ᱱᱤᱭᱟᱹ ᱥᱤᱡᱤᱱ ᱫᱚ ᱫᱚᱢᱮ ᱠᱚ ᱡᱷᱟᱹᱞᱤᱜᱼᱟ। ᱢᱟᱱᱮ ᱨᱟᱠᱟᱵ ᱟᱠᱚ ᱛᱚ?
ᱦᱳᱭ ᱦᱳᱭ᱾
ᱛᱚ ᱟᱞᱮ ᱫᱚᱞᱮ ᱨᱚᱦᱚᱲ ᱠᱚᱜᱮᱭᱟ ᱩᱱ ᱥᱟᱶ ᱥᱟᱶᱛᱮ᱾
ᱦᱳᱭ। ᱟᱫᱚ ᱢᱚᱱᱮ ᱜᱚᱝᱠᱮ ᱼᱼ ᱨᱚᱦᱚᱭ ᱢᱟᱛᱚ ᱨᱚᱦᱚᱲ ᱢᱟᱛᱚ ᱟᱞᱮ ᱦᱚᱸᱞᱮ ᱨᱚᱦᱚᱲ ᱠᱚᱜᱮᱭᱟ। ᱦᱳᱭ ᱥᱮ? ᱟᱫᱚ ᱨᱚᱲ ᱫᱚ ᱟᱞᱮ ᱡᱮᱢᱚᱱ ᱱᱚᱣᱟ ᱢᱟᱱᱮ ᱮ ᱛᱟᱥᱮ ᱨᱚᱦᱚᱲ, ᱦᱳᱭ ᱥᱮ? ᱥᱮ ᱱᱚᱜᱼᱚᱭ ᱡᱟᱦᱟᱸ, ᱱᱚᱣᱟ ᱢᱟᱱᱮ ᱯᱟᱴᱟ ᱟᱨᱠᱤ ᱱᱚᱣᱟ ᱯᱟᱴᱟ ᱪᱮᱛᱟᱱ ᱨᱮ ᱾ ᱮᱸ ᱦᱤᱥᱟᱹᱵᱽ ᱠᱷᱚᱲ ᱠᱚᱞᱮ ᱫᱚᱦᱚᱭᱟ ᱾ ᱟᱨ ᱚᱱᱟ ᱪᱮᱛᱟᱱ ᱨᱮ ᱦᱟᱹᱠᱩ ᱠᱚ ᱫᱚᱦᱚ ᱠᱟᱛᱮ, ᱚᱱᱟ ᱪᱮᱛᱟᱱ ᱛᱮ ᱼᱼ ᱛᱮᱜᱮ ᱦᱟᱞᱠᱟ ᱦᱟᱞᱠᱟ ᱜᱮ ᱠᱷᱚᱭ ᱠᱩᱴᱷᱤ ᱠᱚ ᱚᱱᱟ ᱛᱮ ᱟᱨᱚ ᱞᱮ ᱯᱚᱴᱚᱢ ᱠᱟᱠᱚᱣᱟ ᱦᱳᱭ ᱥᱮ ᱾ ᱟᱫᱚ ᱚᱱᱟ ᱯᱚᱴᱚᱢ ᱠᱟᱛᱮᱫ, ᱟᱫᱚ ᱡᱟᱦᱟᱸ ᱪᱩᱞᱦᱟᱹ ᱟᱨᱠᱤ᱾ ᱪᱩᱞᱦᱟᱹ ᱨᱮ ᱫᱟᱠᱟ ᱠᱚ ᱩᱛᱩ ᱠᱚᱵᱚᱱ ᱤᱥᱤᱱ ᱜᱮᱭᱟ। ᱟᱫᱚ ᱚᱱᱟ ᱪᱮᱛᱟᱱ ᱨᱮ ᱟᱫᱚᱞᱮ ᱟᱠᱟ ᱫᱚᱦᱚ ᱠᱟᱜᱼᱟ ᱟᱫᱚ ᱚᱱᱟᱛᱮᱜᱮ ᱞᱟᱛᱟᱨ ᱨᱮ ᱞᱟᱛᱟᱨ ᱥᱮᱫ ᱩᱱᱟ ᱜᱮ ᱢᱟᱱᱮ ᱠᱚᱢ ᱠᱚᱢ ᱮᱞᱟᱝ ᱠᱚ ᱧᱟᱢᱟ ᱟᱨ ᱚᱝᱠᱟ ᱠᱟᱛᱮᱫ ᱜᱮ ᱟᱫᱚ ᱟᱞᱮ ᱫᱚᱞᱮ ᱨᱚᱦᱚᱲ ᱠᱚᱜᱮᱭᱟ᱾
ᱦᱮᱸ ᱦᱮᱸ। ᱢᱟᱱᱮ ᱟᱞᱮ ᱥᱮᱫ ᱦᱚᱸ ᱼᱼ
ᱚᱱᱟ ᱫᱚᱞᱚ ᱠᱚᱨᱟᱣ ᱜᱮ ᱡᱚᱠᱷᱚᱱ ᱡᱮᱢᱚᱱ ᱱᱩᱭ ᱡᱟᱹᱯᱩᱫ ᱨᱮᱢᱟ ᱵᱟᱭ ᱟᱢᱫᱟ ᱥᱤᱛᱩᱝ ᱟᱭ ᱥᱮ ᱾
ᱦᱳᱭ ᱦᱳᱭ ᱾
ᱛᱚ ᱟᱞᱮ ᱚᱱᱠᱟ ᱯᱟᱴ ᱯᱟᱴᱟ ᱠᱚᱨᱮ ᱜᱮ ᱯᱟᱴᱟ ᱪᱮᱛᱟᱱ ᱠᱚᱨᱮᱜᱮ ᱵᱟᱪᱷᱟ ᱠᱟᱛᱮᱫ ᱞᱮ ᱥᱟᱞᱟ ᱠᱟᱛᱮ ᱞᱮ ᱫᱚᱦᱚ ᱠᱚᱣᱟ। ᱚᱱᱟ ᱚᱱᱟ ᱠᱚᱛᱮ ᱜᱮᱠᱚ ᱠᱟᱹᱡ ᱠᱚ ᱨᱚᱦᱚᱲ ᱧᱚᱜᱚᱜᱼᱟ। ᱵᱟᱠᱷᱟᱱ ᱢᱟ ᱥᱮᱭᱟᱜ ᱟᱠᱚ ᱥᱮ?
ᱦᱮᱸ ᱦᱮᱸ᱾ ᱟᱫᱚ ᱜᱚᱝᱠᱮ ᱱᱚᱜᱼᱚᱭ ᱡᱮ ᱡᱩᱫᱤ ᱰᱷᱮᱨ ᱧᱚᱜ ᱦᱟᱹᱠᱩ ᱠᱚ ᱥᱟᱵᱚᱜ ᱜᱮᱭᱟ ᱛᱚ ᱱᱚᱝᱠᱟ ᱦᱟᱠᱳ ᱫᱚ ᱢᱟᱱᱮ, ᱮᱸᱜ ᱡᱚᱛᱚ ᱯᱮ ᱛᱟᱥᱮ ᱠᱚᱣᱟ ᱥᱮ ᱟᱠᱷᱨᱤᱧ ᱦᱚᱸᱯᱮ ᱟᱠᱷᱨᱤᱧ ᱠᱚᱜᱮ ᱜᱮᱭᱟ? ᱥᱮ ᱡᱩᱫᱤ ᱡᱟᱦᱟᱸᱭ ᱯᱮᱲᱟ ᱠᱚ ᱡᱩᱫᱤ ᱥᱩᱨ ᱠᱚᱨᱮ ᱡᱩᱫᱤ ᱠᱚ ᱞᱟᱹᱭ ᱠᱮᱫ ᱮᱠᱷᱟᱱ ᱛᱮ ᱵᱟᱝ ᱞᱟᱹᱭ ᱛᱮᱦᱚᱸ ᱢᱟᱱᱮ ᱯᱚᱭᱥᱟ ᱼᱼ